ᱳ
ᱦᱩᱸ ᱦᱮᱞᱳᱼᱼ
ᱦᱮᱸ ᱵᱚᱭᱦᱟ ᱥᱟᱹᱜᱩᱱ ᱥᱮᱛᱟᱜ ᱡᱚᱦᱟᱨ᱾
ᱮᱠᱫᱚᱢ ᱟᱹᱞᱤᱧ ᱯᱟᱦᱴᱟ ᱠᱷᱚᱱᱟᱜ ᱥᱟᱹᱜᱩᱱ ᱥᱮᱛᱟᱜ᱾
ᱟᱪᱪᱷᱟ ᱟᱪᱪᱷᱟ ᱛᱚᱵᱮ ᱟᱹᱰᱤ ᱥᱮᱛᱟᱜ ᱥᱮᱛᱟᱜ ᱪᱮᱜ ᱠᱚ ᱪᱤᱠᱟ ᱵᱟᱲᱟᱭ ᱦᱩᱭᱩᱜ ᱠᱟᱱᱟ ᱦᱟᱸᱜ᱾
ᱢᱟ ᱱᱟᱯᱟᱭ ᱜᱮ ᱢᱚᱴᱟ ᱢᱩᱴᱤ᱾
ᱟᱪᱪᱷᱟ ᱟᱪᱪᱷᱟ ᱟᱨ ᱪᱮᱜ ᱠᱚ ᱪᱮᱠᱟ ᱵᱟᱲᱟ ᱦᱩᱭᱩᱜ ᱠᱟᱱᱟ ᱮᱥᱮ ᱫᱚ ᱦᱟᱸᱜ᱾
ᱟᱨ ᱟᱹᱞᱤᱧ ᱫᱚ ᱱᱚᱜᱼᱚᱭ ᱠᱷᱮᱛ ᱥᱮᱜ ᱜᱮᱞᱤᱧ ᱦᱮᱡ ᱟᱠᱟᱱᱟ ᱱᱤᱛᱚᱜ ᱫᱚ᱾
ᱟᱪᱪᱷᱟ ᱟᱪᱪᱷᱟ᱾ ᱱᱤᱛᱚᱜ ᱧᱚᱜ ᱜᱮ ᱵᱮᱨᱮᱫ ᱠᱟᱛᱮ ᱵᱮᱱ ᱪᱟᱞᱟᱣ ᱟᱠᱟᱱᱟ ᱥᱮ ᱟᱹᱰᱤ ᱥᱮᱛᱟᱜ ᱠᱷᱚᱱ ᱵᱮᱱ ᱵᱮᱨᱮᱫ ᱠᱟᱱᱟ ᱦᱟᱸᱜ᱾
ᱵᱟᱝ ᱵᱟᱝ ᱦᱚᱜ ᱚᱭ ᱥᱟᱢᱟᱱᱱᱚ ᱠᱷᱚᱱ ᱢᱟᱲᱟᱝ ᱨᱮ᱾
ᱟᱪᱪᱷᱟ, ᱟᱪᱪᱷᱟ, ᱱᱤᱝᱠᱟ ᱠᱚᱞ ᱵᱟᱲᱟ ᱠᱚ ᱦᱩᱭᱩᱜ ᱠᱟᱱ ᱛᱟᱦᱮᱱᱟ ᱥᱮᱱᱤᱡ᱾
ᱦᱮᱸ ᱤᱱᱠᱟᱹ ᱜᱮ ᱠᱚᱞ ᱵᱟᱲᱟ ᱠᱚᱜᱮ ᱦᱩᱭᱩᱜ ᱠᱟᱱ ᱛᱮ ᱟᱨᱠᱤ᱾
ᱟᱪᱪᱷᱟ ᱟᱪᱪᱷᱟ᱾ ᱟᱨ ᱛᱚᱵᱮ ᱛᱤᱦᱮᱧ ᱫᱚ ᱪᱮᱫ ᱠᱚᱵᱮᱱ ᱪᱮᱠᱟᱹᱭᱟ ᱦᱟᱸᱜ ᱪᱮᱫ ᱠᱚ ᱯᱨᱳᱜᱨᱟᱢ ᱢᱮᱱᱟᱜ ᱛᱟᱵᱮᱱᱟ᱾
ᱟᱫᱚ ᱟᱹᱞᱤᱧ ᱟᱹᱞᱤᱧ ᱢᱟ ᱦᱟᱜ ᱢᱤᱫᱴᱮᱱ ᱠᱟᱹᱢᱤ ᱛᱟᱞᱟ ᱨᱮ ᱡᱚᱯᱲᱟᱣ ᱢᱮᱱᱟᱜ ᱞᱤᱧᱟ ᱚᱲᱟᱜ ᱨᱮᱱᱟᱜ ᱜᱟᱹᱰᱤᱼᱼ ᱠᱚ ᱢᱮᱱᱟᱜ-ᱟ ᱟᱨᱠᱤ ᱴᱷᱤᱠ ᱜᱮᱭᱟ᱾ ᱥᱟᱨᱟ ᱠᱷᱚᱱ ᱛᱚ ᱱᱤᱝᱠᱟᱹ ᱨᱚᱯᱚᱲ ᱨᱮᱭᱟᱜ ᱚᱠᱛᱚ ᱫᱚ ᱵᱟᱹᱞᱤᱧ ᱧᱟᱢᱟ᱾ ᱟᱨ ᱟᱨ ᱠᱟᱹᱴᱤᱡ ᱠᱷᱟᱱ ᱜᱮ ᱦᱟᱸᱜ ᱠᱟᱹᱢᱤ ᱥᱮᱫ ᱞᱤᱧ ᱥᱮᱱᱚᱜᱼᱟ᱾ ᱟᱨ ᱵᱟᱢ ᱠᱟᱹᱢᱤ ᱞᱮᱠᱷᱟᱱ ᱟᱨ ᱜᱷᱟᱨᱚᱧᱡᱽ ᱡᱤᱭᱚᱱ ᱫᱚ ᱪᱤᱠᱟᱹᱛᱮᱢ ᱠᱷᱟᱸᱰᱟᱣᱟ ᱥᱮ ᱵᱟᱝ?
ᱮᱠᱟᱞ ᱮᱠᱟᱞ ᱱᱚᱜᱼᱚ ᱱᱤᱭᱟᱹ ᱡᱤᱱᱤᱥ ᱢᱟ ᱟᱹᱰᱤ ᱢᱚᱡᱽ ᱢᱟᱛᱞᱟᱹᱵ ᱱᱟᱯᱟᱭ ᱡᱤᱱᱤᱥ ᱠᱟᱱᱟ ᱵᱚᱞᱮ ᱡᱟᱦᱟᱸ᱾ ᱡᱟᱦᱟᱱᱟᱜ ᱡᱟᱦᱟᱱᱟᱜ ᱜᱮᱵᱚᱱ ᱠᱟᱹᱢᱤ ᱡᱟᱦᱟᱱᱟᱜ ᱜᱮᱵᱚᱱ ᱪᱤᱠᱟᱭᱼᱼ ᱠᱟᱹᱣᱰᱤ ᱵᱚᱱ ᱟᱨᱡᱟᱣᱢᱟ ᱮᱱᱛᱮᱫ ᱠᱟᱹᱣᱰᱤ ᱵᱟᱝ ᱛᱟᱦᱮᱱ ᱛᱟᱢ ᱠᱷᱟᱡ ᱪᱮᱫ ᱦᱚᱸ ᱵᱟᱢ ᱪᱮᱠᱟ ᱫᱟᱲᱮᱭᱟᱜᱼᱟ ᱱᱤᱛᱚᱜᱼᱟ ᱚᱠᱛᱮ ᱨᱮᱫᱚ ᱦᱟᱸᱜ᱾
ᱢᱤᱫᱫᱚᱢ ᱥᱮ ᱠᱟᱹᱣᱰᱤ ᱜᱮᱛᱚ ᱥᱟᱱᱟᱢᱟᱜ ᱠᱟᱱᱟ ᱥᱮ?
ᱮᱠᱟᱞ ᱮᱠᱟᱞ ᱦᱮᱸ ᱱᱮᱛᱟᱨ ᱠᱚ ᱢᱮᱱ ᱜᱮᱭᱟ ᱢᱟᱹᱛᱞᱟᱹᱵ ᱠᱟᱹᱣᱰᱤ ᱛᱮ ᱱᱚᱣᱟᱼᱼ ᱨᱟᱹᱥᱠᱟᱹ ᱵᱟᱢ ᱠᱤᱨᱤᱧ ᱫᱟᱲᱮᱭᱟᱜ-ᱟ ᱞᱮᱠᱤᱱ ᱚᱱᱠᱟ ᱠᱟᱛᱷᱟ ᱵᱟᱝ ᱠᱟᱱᱟ ᱱᱮᱛᱟᱨᱼᱼ ᱪᱤᱱ ᱱᱮᱛᱟᱨ ᱚᱠᱛᱮ ᱫᱚ ᱟᱭᱢᱟᱢ ᱠᱤᱨᱤᱧ ᱫᱟᱲᱮᱜ ᱜᱮᱭᱟ ᱨᱟᱹᱥᱠᱟᱹ ᱦᱚᱸ ᱦᱟᱸᱜ᱾
ᱮᱠᱫᱚᱢ ᱦᱩᱸ ᱴᱷᱤᱠ᱾
ᱟᱨ ᱛᱚᱵᱮ ᱱᱚᱝᱠᱟ ᱱᱚᱣᱟ ᱠᱟᱹᱣᱰᱤ ᱵᱟᱵᱚᱫ ᱛᱮ ᱦᱟᱸᱜ ᱞᱟᱝ ᱜᱟᱞᱢᱟᱨᱟᱜ ᱠᱟᱱᱟ᱾ ᱛᱚᱵᱮ ᱟᱯᱮ ᱥᱮᱫ ᱫᱚ ᱱᱚᱝᱠᱟ ᱪᱮᱫ ᱠᱚ ᱵᱤᱡᱽᱱᱮᱥ ᱠᱚ ᱠᱚᱨᱟᱣ ᱦᱟᱸᱜ ᱟᱵᱚ ᱦᱚᱲ ᱦᱚᱯᱚᱱ ᱠᱚ ᱦᱟᱸᱜ᱾
ᱚᱸ ᱟᱵᱚ ᱦᱚᱲ ᱦᱚᱯᱚᱱ ᱠᱚᱫᱚ ᱵᱤᱡᱽᱱᱮᱥ ᱪᱮᱛᱟᱱ ᱨᱮᱫᱚ ᱩᱱᱟᱹᱜ ᱜᱟᱱ ᱫᱚ ᱤᱱᱴᱟᱨᱮᱥᱴ ᱫᱚ ᱵᱟᱹᱱᱩᱜ ᱛᱟᱠᱚᱣᱟ᱾ ᱴᱷᱤᱠ ᱜᱮᱭᱟ᱾
ᱦᱩᱸ ᱦᱩᱸ ᱦᱮᱸ ᱢᱟᱱᱮ ᱪᱮᱫ ᱞᱮᱠᱟᱱ ᱠᱚ ᱦᱟᱜ ᱡᱟᱦᱟᱱᱟᱜ᱾ ᱠᱟᱹᱣᱰᱤ ᱟᱨᱡᱟ ᱟᱨᱡᱟᱣ ᱞᱟᱹᱜᱤᱫ ᱪᱮᱫ ᱠᱚ ᱡᱤᱱᱤᱥ ᱠᱚ ᱪᱤᱠᱼᱼ ᱪᱤᱠᱟᱭᱟ ᱦᱟᱸᱜ ᱡᱟᱥ ᱠᱷᱟᱹᱞᱤ ᱠᱷᱟᱴᱟᱜ ᱠᱟᱹᱢᱤ ᱥᱮ ᱟᱨᱦᱚᱸ ᱪᱮᱫ ᱠᱚ ᱦᱟᱸᱜ?
ᱦᱮᱸ ᱠᱷᱟᱴᱟ ᱠᱟᱹᱢᱤ ᱜᱮᱭᱟ ᱠᱚ ᱠᱤᱪᱷᱩ ᱠᱚᱫᱚ ᱵᱟᱡᱟᱨ ᱠᱟᱹᱢᱤ ᱠᱚ ᱥᱮᱱᱚᱜ ᱜᱮᱭᱟ᱾ ᱴᱷᱤᱠ ᱜᱮᱭᱟ ᱟᱨ ᱠᱤᱪᱷᱩ ᱠᱤᱪᱷᱩ ᱠᱚᱫᱚ ᱠᱚ ᱢᱤᱫ ᱵᱟᱨ ᱦᱚᱲ ᱠᱚ ᱵᱤᱡᱽᱱᱮᱥ ᱟᱠᱠᱚ ᱟᱨᱠᱤ ᱱᱤᱝᱠᱟᱹ ᱠᱟᱛᱮ ᱜᱮ ᱢᱚᱴᱟ ᱢᱩᱴᱤ ᱠᱟᱹᱣᱰᱤ ᱠᱚᱫᱚ ᱠᱚ ᱟᱨᱡᱟᱣ ᱮᱫᱟ᱾
ᱮᱠᱟᱞ ᱮᱠᱟᱞ ᱟᱹᱰᱤ ᱱᱟᱯᱟᱭ ᱦᱟᱜ ᱟᱨ ᱟᱞᱮ ᱥᱮᱫ ᱢᱟ ᱮᱸᱥᱮᱼᱼ ᱱᱮᱛᱟᱨ ᱦᱟᱸᱜ ᱱᱮᱛᱟᱨ ᱫᱚ ᱱᱚᱝᱠᱟ ᱵᱤᱡᱽᱱᱮᱥ ᱦᱚᱸ ᱛᱷᱚᱲᱟ ᱵᱚᱦᱩᱛ ᱠᱚ ᱱᱚᱝᱠᱟ᱾ ᱠᱚᱨᱟᱣᱮᱫ ᱠᱟᱱ ᱜᱮᱭᱟ ᱡᱮᱞᱮᱠᱟ ᱥᱚᱵᱽᱡᱤ ᱮᱢᱟᱱ ᱠᱚᱠᱚ ᱨᱚᱦᱚᱭᱮᱫᱟ ᱦᱟᱸᱜ᱾ ᱞᱟᱦᱟ ᱛᱮᱫᱚ ᱠᱷᱮᱛ ᱛᱟᱦᱮᱱ ᱨᱮᱦᱚᱸ ᱵᱟᱠᱚ ᱨᱚᱦᱚᱭᱮᱫ ᱛᱟᱦᱮᱱᱟ, ᱟᱫᱚ ᱱᱮᱛᱟᱨ ᱫᱚ ᱚᱱᱟ ᱢᱚᱴᱚᱨ ᱯᱟᱢᱯ ᱠᱚᱠᱚ ᱵᱟᱹᱭᱥᱟᱹᱣ ᱟᱠᱟᱫ ᱛᱮᱦᱟᱜ ᱛᱤᱱᱟᱹᱜ ᱵᱮᱸᱜᱟᱲ ᱴᱟᱢᱟᱴᱚᱨ ᱠᱚ ᱠᱩᱲᱪᱟᱹ ᱠᱚ ᱥᱮ ᱚᱱᱟ ᱢᱟᱹᱨᱤᱪ ᱠᱚ ᱡᱚᱛᱚᱣᱟᱜ ᱜᱮᱠᱚ ᱨᱚᱦᱚᱭ ᱫᱟ ᱟᱨ ᱨᱚᱦᱚᱭ ᱠᱟᱛᱮᱫ ᱟᱠᱷᱨᱤᱧ ᱮᱫ ᱠᱟᱱ ᱜᱮᱭᱟ ᱠᱚ ᱟᱨ ᱟᱯᱱᱟᱨ ᱡᱚᱢ ᱞᱮᱠᱟ ᱢᱟ ᱦᱩᱭᱜ ᱠᱟᱱ ᱜᱮᱭᱟ ᱦᱟᱸᱜ᱾ ᱟᱨ ᱜᱚᱜᱚ ᱡᱚᱱᱟ ᱠᱚᱦᱚᱸ ᱟᱭᱢᱟ ᱞᱮᱠᱟᱱ ᱟᱞᱮ ᱥᱮᱫ ᱫᱚ ᱱᱚᱝᱠᱟ ᱠᱟᱹᱢᱤ ᱠᱚᱠᱚ ᱠᱚᱨᱟᱣᱟ ᱡᱮᱞᱮᱠᱟ ᱯᱟᱹᱴᱭᱟᱹ ᱜᱟᱞᱟᱝ ᱯᱟᱛᱲᱟ ᱨᱚᱜ ᱟᱨᱦᱚᱸ ᱚᱱᱮ ᱚᱱᱠᱟᱱ ᱡᱤᱱᱤᱥ ᱠᱚ ᱟᱫᱚ ᱟᱯᱮ ᱥᱮᱫ ᱪᱮᱫ ᱞᱮᱠᱟ ᱦᱟᱜ ᱱᱚᱝᱠᱟ ᱯᱟᱛᱲᱟ ᱨᱚᱜ ᱠᱚ ᱡᱟᱦᱟᱱᱟᱜ
ᱟᱞᱮ ᱥᱮ ᱟᱞᱮ ᱢᱟ ᱱᱚᱱᱛᱮ ᱢᱟ ᱠᱟᱹᱡ ᱱᱟᱜᱟᱨ ᱴᱟᱭᱤᱯ ᱜᱮᱭᱟᱞᱮ᱾ ᱮᱱᱠᱷᱟᱱ ᱱᱚᱸᱰᱮ ᱫᱚ ᱵᱤᱨ ᱟᱨ ᱵᱩᱨᱩ ᱠᱚᱫᱚ ᱟᱨ ᱱᱚᱝᱠᱟ ᱥᱟᱨᱡᱚᱢ ᱥᱟᱠᱟᱢ ᱠᱚᱫᱚ ᱵᱟᱝ ᱧᱟᱢᱚᱜ-ᱟ ᱴᱷᱤᱠ ᱜᱮᱭᱟ᱾
ᱟᱪᱪᱷᱟ ᱟᱪᱪᱷᱟ,
ᱛᱚ ᱚᱱᱟ ᱵᱮᱯᱟᱨ ᱛᱮᱫᱚ ᱢᱚᱴᱟ ᱢᱩᱴᱤ ᱠᱟᱹᱣᱰᱤ ᱠᱚᱫᱚ ᱵᱟᱠᱚ ᱟᱨᱡᱟᱣ ᱫᱟᱲᱮᱭᱟᱜ-ᱟ ᱱᱚᱛᱮᱱ ᱠᱚ ᱦᱚᱲ ᱠᱚᱫᱚ᱾
ᱦᱩᱸ ᱦᱩᱸ ᱛᱚᱵᱮ ᱮᱥᱮ ᱟᱭᱳ ᱜᱚᱜᱚ ᱡᱚᱱᱟ ᱫᱚ ᱛᱚᱵᱮ ᱪᱮᱫ ᱠᱚ ᱪᱮᱠᱟ ᱵᱟᱲᱟᱭᱮᱜ? ᱮᱱᱛᱮ ᱟᱵᱚ, ᱠᱚᱲᱟ ᱠᱚᱢᱟ ᱮᱥᱮ ᱵᱟᱦᱨᱮ ᱠᱟᱹᱢᱤ ᱦᱚᱸᱠᱚ ᱪᱟᱞᱟᱜᱼᱟ ᱟᱫᱚ ᱜᱚᱜᱚ ᱛᱟᱠᱚ ᱥᱮ ᱟᱭᱳ ᱛᱟᱠᱚ ᱢᱟ ᱦᱟᱸᱜ ᱚᱲᱟᱜ ᱨᱮᱜᱮ ᱡᱟᱹᱥᱛᱤ ᱠᱚ ᱛᱟᱦᱮᱱᱟ ᱛᱚᱵᱮ ᱡᱟᱦᱟᱱᱟᱜ ᱚᱱᱠᱟ ᱪᱮᱫ ᱠᱚᱠᱚ ᱪᱮ ᱠᱚᱨᱟᱣ ᱵᱟᱲᱟᱭ ᱛᱮ ᱦᱟᱸᱜ? ᱠᱟᱹᱣᱰᱤ ᱟᱨᱡᱟᱣ ᱞᱟᱹᱜᱤᱫ ᱥᱮ ᱪᱮᱫ ᱦᱚᱸ ᱵᱟᱝ?
ᱚ ᱜᱚᱜᱚ ᱦᱚᱲ ᱠᱚᱫᱚ ᱟᱨ ᱪᱮᱫ ᱠᱚ ᱪᱤᱠᱟᱭᱟ ᱩᱱᱠᱩ ᱱᱟᱞᱦᱟ ᱛᱩᱢᱟᱹᱞ ᱠᱚᱠᱚ ᱥᱮᱱᱚᱜ ᱟᱠᱚ ᱾ ᱦᱮᱸ ᱟᱨ ᱚᱲᱟᱜ ᱠᱚᱨᱮᱱᱟᱜ ᱠᱟᱹᱢᱤ ᱠᱚ ᱟᱞᱮ ᱥᱮᱫ ᱫᱚ ᱪᱟᱥ ᱠᱟᱹᱢᱤ ᱴᱟᱜ ᱵᱟᱹᱲᱛᱤ ᱜᱮᱭᱟ ᱛᱚ ᱾
ᱟᱪᱪᱷᱟ ᱟᱪᱪᱷᱟ,
ᱥᱮᱨᱢᱟ ᱨᱮ ᱵᱟᱨ ᱫᱷᱟᱣ ᱠᱟᱛᱮ ᱞᱮ ᱪᱟᱥᱟ ᱾
ᱚ ᱢᱟᱱᱮ
ᱱᱚᱣᱟ ᱪᱟᱥ ᱠᱟᱹᱢᱤ ᱨᱮᱜᱮ ᱵᱟᱹᱲᱛᱤ ᱠᱟᱭᱛᱮ ᱡᱚᱯᱲᱟᱣ ᱦᱮᱱᱟᱜ ᱠᱚᱣᱟ ᱜᱚᱜᱚ ᱦᱚᱲ ᱠᱚᱠᱚ ᱟᱨ ᱵᱟᱵᱟ ᱦᱚᱲ ᱠᱚᱫᱚ ᱾
ᱟᱪᱪᱷᱟ ᱟᱪᱪᱷᱟ, ᱟᱯᱮ ᱥᱮᱫ ᱫᱚ ᱵᱟᱨ ᱫᱷᱟᱣ ᱠᱚ ᱪᱟᱥᱟ ᱢᱟᱱᱮ ᱱᱚᱣᱟ ᱫᱟᱜ ᱨᱮᱱᱟᱜ ᱟᱹᱰᱤ ᱢᱚᱸᱡᱽ ᱵᱮᱵᱚᱥᱛᱷᱟ ᱯᱟᱥᱮᱡ ᱢᱮᱱᱟᱜᱼᱟ ᱦᱟᱸᱜ, ᱟᱨ ᱟᱞᱮ ᱥᱮᱱᱟᱜ ᱢᱟ ᱱᱚᱣᱟ ᱥᱮᱨᱢᱟ ᱡᱟᱹᱲᱤ ᱵᱷᱚᱨᱥᱟ ᱜᱮ ᱟᱞᱮᱢᱟ ᱯᱩᱨᱟᱹ ᱢᱮᱱᱟᱜ ᱯᱮᱭᱟ ᱥᱮᱨᱢᱟ ᱡᱟᱹᱲᱤ ᱵᱟᱭ ᱡᱟᱹᱲᱤ ᱞᱮᱠᱷᱟᱡ ᱢᱟᱱᱮ ᱟᱠᱟᱞ ᱯᱟᱲᱟᱣ ᱱᱟ ᱚᱱᱠᱟ ᱵᱩᱡᱷᱟᱹᱣ ᱢᱮ ᱦᱟᱸᱜ᱾ ᱛᱚ ᱟᱯᱮ ᱡᱩᱫᱤ ᱱᱚᱝᱠᱟ ᱥᱮᱨᱢᱟ ᱡᱟᱹᱲᱤ ᱵᱟᱭ ᱡᱟᱹᱲᱤ ᱞᱮᱠᱷᱟᱡ ᱢᱤᱫ ᱥᱮᱨᱢᱟ ᱨᱮ ᱥᱮ ᱢᱤᱫ ᱵᱚᱪᱷᱚᱨ ᱨᱮ ᱛᱚᱵᱮ ᱱᱚᱝᱠᱟ ᱟᱠᱟᱞ ᱨᱮᱱᱟᱜ ᱫᱚ ᱯᱟᱥᱮᱡ ᱵᱟᱝ ᱦᱩᱭᱩᱜ ᱦᱟᱜ ᱮᱱᱦᱚᱸ ᱪᱟᱥᱵᱟᱥ ᱦᱩᱭᱩᱜ ᱜᱮᱭᱟ ᱥᱮ ᱵᱟᱝ?
ᱦᱩᱸ ᱚᱲᱟᱜ ᱠᱚᱨᱮ ᱯᱩᱠᱩᱨ ᱯᱩᱠᱷᱨᱤ ᱠᱚ ᱦᱮᱱᱟᱜᱼᱟ ᱰᱚᱵᱟ ᱠᱚ ᱦᱮᱱᱟᱜᱼᱟ ᱛᱚ᱾
ᱦᱩᱸ ᱦᱩᱸ
ᱚᱱᱟ ᱠᱚᱨᱮ ᱫᱟᱜ ᱠᱚ ᱡᱟᱣᱨᱟ ᱟᱠᱟᱱᱟ ᱥᱮᱨᱢᱟ ᱡᱟᱹᱲᱤ ᱫᱟᱜ ᱠᱚ, ᱟᱫᱚ ᱢᱮᱱ ᱠᱷᱟᱱ ᱟᱨᱚ ᱥᱩᱨ ᱥᱩᱯᱩᱨ ᱨᱮ ᱟᱞᱮᱭᱟᱜ ᱢᱤᱱᱤ ᱰᱤᱯ ᱠᱚ ᱦᱮᱱᱟᱜᱼᱟ ᱢᱚᱴᱚᱨ ᱯᱟᱢ ᱯᱟᱢᱯ ᱠᱚ ᱢᱮᱱᱟᱜᱼᱟ ᱾ ᱥᱮᱨᱢᱟ ᱵᱟᱭ ᱡᱟᱹᱲᱤ ᱨᱮᱦᱚᱸᱭ ᱢᱚᱴᱟ ᱢᱩᱩᱴᱤ ᱥᱮᱨᱢᱟ ᱞᱟᱛᱟᱨ ᱨᱮᱱᱟᱜ ᱢᱟᱱᱮ ᱚᱛ ᱞᱟᱛᱟᱨ ᱨᱮᱱᱟᱜ ᱫᱟᱜ ᱨᱟᱠᱟᱵ ᱠᱟᱛᱮᱫ
ᱚᱱᱟ ᱛᱮᱜᱮ ᱪᱟᱥ ᱟᱵᱟᱫᱽ ᱠᱚᱞᱮ ᱠᱚᱨᱟᱣ ᱤᱫᱤᱭᱮᱫᱟ ᱟᱨᱠᱤ ᱾
ᱦᱩᱸ ᱦᱩᱸ ᱟᱨ ᱮᱥᱮ ᱟᱞᱮ ᱥᱮᱫ ᱢᱟ ᱦᱟᱸᱜ ᱠᱚ ᱤᱭᱟᱹᱣ ᱠᱟᱜ ᱠᱤ ᱟᱯᱱᱟᱨ ᱟᱯᱱᱟᱨ ᱛᱮ ᱛᱚᱵᱮ ᱟᱫᱚᱢ ᱥᱮᱫ ᱫᱚ ᱱᱚᱣᱟ ᱥᱳᱞᱟᱨ ᱥᱤᱥᱴ ᱦᱚᱧ ᱧᱮᱞ ᱵᱟᱲᱟ ᱟᱠᱟᱫᱟ ᱚᱠᱟ ᱥᱚᱨᱠᱟᱨ ᱦᱚᱛᱮ ᱛᱮᱠᱚ ᱞᱟᱜᱟᱣ ᱦᱚᱪᱚᱣ ᱠᱟᱫᱟ, ᱛᱚ ᱟᱯᱮ ᱥᱮᱫ ᱱᱚᱝᱠᱟ ᱥᱚᱨᱠᱟᱨ ᱦᱚᱛᱮ ᱛᱮᱜᱮ ᱵᱮᱱᱟᱣ ᱠᱟᱱᱟ ᱦᱟᱜ ᱥᱮ ᱟᱯᱱᱟᱨ ᱟᱯᱱᱟᱨ ᱠᱚ ᱱᱚᱝᱠᱟ ᱠᱚ ᱥᱤᱥᱴᱮᱢ ᱠᱚ ᱞᱟᱜᱟᱣ ᱠᱟᱫᱟ?
ᱟᱞᱮ ᱫᱚ ᱱᱚᱜ-ᱚᱭ ᱡᱟᱦᱟᱸ ᱮᱸ ᱠᱟᱨᱮᱱᱴ ᱦᱮᱱᱟᱜ ᱟᱥᱮ ᱤᱞᱮᱠᱴᱨᱤᱠ ᱟᱞᱮ ᱥᱮᱫ ᱫᱚ ᱱᱚᱛᱮ ᱤᱞᱮᱠ ᱴᱨᱤᱠ ᱢᱟᱱᱮ ᱮᱸᱻ ᱥᱟᱨᱵᱷᱤᱥ ᱥᱮ ᱥᱟᱯᱞᱟᱭ ᱠᱚ ᱵᱷᱟᱜᱮ ᱦᱮᱱᱟᱜᱼᱟ ᱴᱷᱤᱠ ᱜᱮᱭᱟ ᱾
ᱟᱪᱪᱷᱟ ᱟᱪᱷᱟ᱾
ᱡᱟᱨ ᱯᱷᱚᱞᱮ ᱟᱞᱮ ᱫᱚ ᱚᱱᱟ ᱠᱟᱨᱮᱱᱴ ᱛᱟᱞᱟ ᱛᱮᱜᱮ ᱢᱚ ᱢᱚᱴᱚᱨ ᱯᱟᱢᱯ ᱪᱟᱹᱞᱩ ᱠᱟᱛᱮᱜ ᱫᱟᱜ ᱠᱚᱫᱚᱞᱮ ᱨᱟᱠᱟᱵ ᱵᱟᱲᱟᱭᱫᱟ ᱾
ᱦᱩᱸ ᱦᱩᱸ, ᱦᱮᱸ ᱱᱚᱛᱮ ᱦᱚᱸ ᱱᱚᱣᱟ ᱠᱟᱨᱮᱱᱴ ᱤᱞᱮᱠᱴᱨᱤ ᱥᱤᱴᱤ ᱵᱟᱞᱟ ᱚᱱᱟ ᱢᱚᱴᱚᱨ ᱠᱚ ᱢᱮᱱᱟᱜ ᱜᱮᱭᱟ ᱦᱟᱸᱜ ᱟᱫᱚ ᱱᱚᱣᱟ ᱫᱚ ᱟᱯᱱᱟᱨ ᱛᱮᱠᱚ ᱠᱤᱨᱤᱧ ᱠᱟᱫᱟ, ᱱᱚᱣᱟ ᱫᱚ ᱥᱟᱨᱠᱟᱨ ᱦᱚᱛᱮ ᱛᱮᱫᱚ ᱱᱚᱝᱠᱟᱱ ᱡᱤᱱᱤᱥ ᱫᱚ ᱦᱟᱸᱜ ᱵᱟ ᱠᱩ ᱧᱟᱢ ᱵᱟᱲᱟ ᱟᱠᱟᱫᱟ ᱥᱮ ᱚᱝᱠᱟ ᱵᱟᱹᱧ ᱟᱸᱡᱚᱢ ᱵᱟᱲᱟ ᱠᱟᱫᱟ ᱡᱮ ᱛᱚ ᱟᱯᱮᱥᱮᱫ ᱱᱚᱝᱠᱟ ᱥᱚᱨᱠᱟᱨ ᱦᱚᱛᱮ ᱛᱮᱠᱚ ᱮᱢᱚᱜ ᱠᱟᱱᱟ ᱥᱮ ᱪᱮᱫ ᱞᱮᱠᱟ ᱱᱚᱣᱟ ᱢᱚᱴᱚᱨ ᱠᱚ?
ᱟᱞᱮ ᱡᱟᱦᱟᱸ ᱨᱮ ᱦᱮᱸᱱᱟᱜ ᱞᱮᱭᱟ ᱱᱚᱸᱰᱮ ᱫᱚ ᱟᱞᱮ ᱫᱚ ᱟᱞᱮ ᱜᱟᱶᱛᱟ ᱥᱮ ᱠᱞᱟᱵᱽ ᱯᱟᱦᱟᱴᱟ ᱠᱷᱚᱱᱟ ᱟᱞᱮ ᱜᱟᱹ ᱱᱚᱣᱟ ᱞᱮ ᱢᱚᱴ ᱞᱮ ᱵᱟᱹᱭᱥᱟᱹᱣ ᱠᱟᱫᱟ ᱾ ᱠᱤᱱᱛᱩ ᱟᱞᱮ ᱠᱷᱚᱱᱟᱜ ᱥᱟᱦᱟ ᱨᱮ ᱡᱟᱦᱟᱸ ᱟᱛᱩ ᱠᱚ ᱦᱮᱱᱟᱜᱼᱟ ᱥᱟᱱᱛᱟᱲ ᱟᱹᱛᱩ ᱠᱚᱨᱮ ᱩᱱᱠᱩ ᱫᱚ ᱥᱚᱨ ᱠᱟᱨ ᱠᱷᱚᱱᱟᱜ ᱦᱚᱸ ᱠᱤᱪᱷᱩ ᱠᱤᱪᱷᱩ ᱡᱟᱭᱜᱟ ᱨᱮᱫᱚ ᱜᱚᱲᱚ ᱜᱚᱯᱲᱚ ᱫᱚᱠᱚ ᱮᱢ ᱟᱠᱟᱫ ᱠᱚᱣᱟ ᱟᱨᱠᱤ ᱾
ᱟᱪᱪᱷᱟ ᱟᱪᱪᱷᱟ᱾ ᱚ ᱢᱟᱱᱮ ᱟᱯᱱᱟᱨ ᱢᱟᱛᱚᱵ ᱡᱩᱢᱤᱫ ᱠᱟᱛᱮᱫ ᱜᱟᱶᱛᱟ ᱵᱮᱱᱟᱣ ᱠᱟᱛᱮᱫ ᱚᱱᱟ ᱜᱟᱶᱛᱟ ᱠᱷᱚᱡ ᱜᱮᱯᱮ ᱧᱟᱢ ᱟᱠᱟᱫᱟ ᱦᱟᱸᱜ ᱥᱮᱯᱮ ᱠᱤᱨᱤᱧ ᱠᱟᱫᱟ ᱥᱮ ᱵᱟᱝ?
ᱦᱩᱸ ᱴᱷᱤᱠ ᱴᱷᱤᱠ᱾
ᱟᱪᱪᱷᱟ ᱪᱷᱟ ᱛᱚ ᱱᱚᱣᱟ ᱜᱟᱶᱛᱟ ᱠᱚᱯᱮ ᱵᱮᱱᱟᱣ ᱟᱠᱟᱫ ᱱᱚᱣᱟ ᱫᱚ ᱱᱚᱣᱟ ᱵᱤᱡᱽᱱᱮᱥ ᱠᱩ ᱞᱟᱹᱜᱤᱫ ᱜᱮ ᱥᱮ ᱜᱚᱲᱚ ᱥᱚᱯᱚᱦᱚᱫ ᱞᱟᱹᱜᱤᱫ ᱜᱮ ᱥᱮ ᱡᱟᱸᱦᱟᱱᱟᱜ ᱪᱮᱫ ᱱᱚᱣᱟ ᱜᱟᱶᱛᱟ ᱠᱟᱱᱟ, ᱪᱮᱫ ᱵᱟᱵᱚᱫ ᱛᱮ ᱜᱟᱶᱛᱟ ᱠᱟᱱᱟ?
ᱢᱟᱱᱮ ᱟᱞᱮᱭᱟᱜ ᱜᱟᱶᱛᱟ ᱫᱚ ᱠᱤᱪᱷᱩ ᱫᱚ ᱜᱚᱲᱚ ᱥᱚᱯᱚᱦᱚᱫ ᱨᱮᱦᱚᱸ ᱮᱢ ᱦᱩᱭᱩᱜ ᱠᱟᱱᱟ, ᱟᱨ ᱡᱮᱦᱮᱛᱩ ᱱᱚᱣᱟ ᱤᱞᱮᱠᱴᱨᱤᱠ ᱛᱮ ᱡᱮᱦᱮᱛᱩ ᱠᱟᱨᱮᱱᱴ ᱛᱮ ᱡᱮᱦᱮᱛᱩ ᱱᱚᱣᱟ ᱯᱟᱢᱯ ᱠᱚ ᱪᱟᱞᱟᱜ ᱠᱟᱱᱟ, ᱚᱱᱟ ᱨᱮᱱᱟᱜ ᱢᱤᱫᱴᱤᱱ ᱵᱤᱞ ᱥᱤᱥᱴᱮᱢ ᱦᱮᱸᱱᱟᱜ ᱟᱛᱚ?
ᱦᱮᱸ ᱦᱮᱸ᱾
ᱚᱱᱟ ᱵᱤᱞ ᱠᱚᱫᱚ ᱯᱮᱢᱮᱱᱴ ᱦᱩᱭᱩᱜ ᱠᱟᱱᱟ, ᱚᱱᱟ ᱥᱟᱶᱛᱮ ᱢᱚᱴᱟ ᱢᱩ ᱴᱤ ᱨᱮᱸᱜᱮᱡ ᱱᱟᱪᱟᱨ ᱦᱚᱲᱛᱚ ᱟᱨ ᱩᱱᱟᱹᱜ ᱠᱟᱹᱣᱰᱤ ᱠᱚᱫᱚ ᱵᱟᱠᱚ ᱮᱢ ᱫᱟᱲᱮᱭᱟᱜ-ᱟ ᱩᱱᱠᱩ ᱚᱱᱟ ᱠᱚ ᱜᱚᱲᱚ ᱜᱚᱯᱚᱲᱚ ᱮᱢ ᱦᱩᱭᱩᱜ ᱠᱟᱱᱟ ᱟᱨᱠᱤ᱾
ᱦᱩᱸ ᱦᱩᱸ᱾
ᱠᱤᱪᱷᱩ ᱜᱟᱶᱛᱟ ᱨᱮᱦᱚᱸ ᱵᱟᱧᱪᱟᱣ ᱫᱚ ᱦᱩᱭᱩᱜ ᱠᱟᱱᱟ, ᱟᱨ ᱜᱚᱲᱚ ᱜᱚᱯᱚᱲ ᱦᱚᱸ ᱮᱢ ᱦᱩᱭᱩᱜ ᱠᱟᱱᱟ᱾
ᱟᱪᱪᱷᱟ ᱟᱪᱪᱷᱟ ᱟᱨ ᱱᱚᱛᱮᱧ ᱟᱸᱡᱚᱢ ᱵᱟᱲᱟ ᱟᱠᱟᱫᱟ ᱟᱞᱮ ᱥᱮᱫ ᱠᱷᱚᱱ ᱦᱚᱸ ᱱᱚᱛᱮ ᱟᱯᱮ ᱱᱟᱠᱷᱟ ᱱᱚᱣᱟ ᱵᱤᱨᱵᱷᱩᱢ ᱵᱚᱨᱫᱷᱚᱢᱟᱱ ᱚᱱᱛᱮ ᱱᱟᱠᱷᱟ ᱠᱚ ᱦᱚᱲ ᱠᱚ ᱪᱟᱞᱟᱣ ᱵᱟᱲ ᱟᱠᱟᱱᱟ ᱦᱟᱸᱜ ᱟᱫᱚ ᱩᱱᱠᱩ ᱫᱚ ᱟᱥᱞᱤ ᱟᱥᱚ ᱟᱥᱚᱞ ᱡᱟᱭᱜᱟ ᱫᱚ ᱦᱟᱸᱜ ᱱᱚᱛᱮ ᱟᱞᱮᱥᱮᱫ ᱨᱮᱜᱮ ᱢᱮᱱᱟᱜ ᱛᱟᱠᱚᱣᱟ ᱢᱮᱱᱠᱷᱟᱱ ᱱᱮᱛᱟᱨ ᱫᱚ ᱠᱤᱨᱤᱧ ᱦᱚᱸᱠᱚ ᱠᱤᱨᱤᱧ ᱵᱟᱲᱟ ᱠᱮᱫᱟ, ᱟᱨ ᱚᱱᱛᱮ ᱨᱮᱠᱚ ᱦᱮᱣᱟ ᱪᱟᱵᱟᱭᱮᱱ ᱛᱮ ᱚᱱᱛᱮ ᱜᱮᱠᱚ ᱛᱟᱸᱦᱮᱱ ᱠᱟᱱᱟ᱾ ᱟᱫᱚ ᱤᱧᱟᱹᱜ ᱠᱩᱠᱞᱤ ᱫᱚ ᱠᱟᱱᱟ ᱡᱮ ᱟᱯᱮ ᱦᱚᱸ ᱡᱟᱹᱥᱛᱤ ᱢᱚᱛᱞᱚᱵ ᱚᱸᱰᱮᱱ ᱦᱚᱲ ᱠᱟᱱ ᱜᱮᱭᱟ ᱯᱮ ᱥᱮ ᱱᱚᱛᱮᱱ ᱠᱷᱚᱱ ᱯᱮ ᱪᱟᱞᱟᱣ ᱠᱟᱱᱟ ᱦᱟᱸᱜ?
ᱦᱩᱸ ᱟᱞᱮ ᱦᱚᱸ ᱚᱱᱮ ᱞᱟᱛᱟᱨ ᱟ ᱜᱚᱲᱚᱢ ᱦᱟᱲᱟᱢ ᱜᱚᱲᱚᱢ ᱵᱩᱰᱷᱤ ᱛᱟᱠᱚ ᱫᱚ ᱞᱟᱛᱟᱨ ᱥᱮᱫ ᱠᱷᱚᱱᱟᱜ ᱠᱚ ᱦᱮᱡ ᱠᱟᱛᱮ ᱱᱚᱛᱮ ᱵᱚᱥᱚᱛ ᱠᱟ ᱛᱮ ᱦᱮᱸᱱᱟᱜ ᱞᱮᱭᱟ ᱟᱨ ᱟᱹᱰᱤ ᱥᱮᱨᱢᱟ ᱥᱮᱨᱢᱟ ᱠᱷᱚᱱ᱾
ᱟᱪᱪᱷᱟ ᱟᱪᱪᱷᱟ ᱟᱫᱚ ᱢᱟᱱᱮ ᱡᱟᱭᱜᱟ ᱠᱚᱫᱚ ᱦᱟᱸᱜ ᱠᱤᱨᱤᱧ ᱡᱟᱭᱜᱟ
ᱵᱟᱦ ᱱᱚᱣᱟ ᱠᱚᱫᱚ ᱡᱷᱚᱛᱚ ᱢᱟᱱᱮ ᱱᱤᱛᱚᱜ ᱫᱚ ᱟᱯᱱᱟᱨᱟᱜ ᱜᱮ᱾
ᱟᱪᱪᱷᱟ ᱟᱪᱪᱷᱟ᱾ ᱱᱚᱜᱼᱚ ᱱᱤᱭᱟᱹ ᱢᱟ ᱟᱹᱰᱤ ᱢᱚᱸᱡ ᱠᱟᱛᱷᱟ ᱦᱟᱸᱜ ᱮᱱᱛᱮᱜ ᱟᱭᱢᱟ ᱡᱟᱭᱜᱟ ᱱᱚᱝᱠᱟᱧ ᱧᱮᱞ ᱵᱟᱲᱟ ᱟᱠᱟᱜ ᱠᱚᱣᱟ ᱛᱟᱸᱦᱮᱱ ᱵᱟᱲᱟ ᱠᱟᱱᱟ ᱠᱚ, ᱟᱫᱚ ᱱᱚᱝᱠᱟ ᱟᱵᱚ ᱦᱚᱲ ᱵᱚᱱ ᱞᱟᱜᱟ ᱦᱚᱪᱚᱜ ᱠᱟᱱᱟ ᱮᱱᱛᱮᱜ ᱟᱵᱚᱣᱟᱜ ᱠᱟᱱ ᱨᱮᱦᱚᱸ ᱠᱚ ᱞᱟᱜᱟ ᱦᱚᱪᱚᱜ ᱠᱟᱱᱟ, ᱟᱫᱚ ᱱᱚᱜ-ᱚ ᱱᱚᱝᱠᱟᱱ ᱡᱟᱸᱦᱟᱱᱟᱜ ᱤᱭᱟᱹ ᱠᱚᱦᱚᱸ ᱵᱟᱝ ᱦᱤᱡᱩᱜ ᱠᱟᱱᱟ ᱮᱴᱠᱮ ᱴᱚᱬᱮ ᱠᱚ᱾
ᱩᱸ ᱵᱟᱝ᱾ ᱟᱞᱮᱭᱟᱜ ᱱᱚᱣᱟ ᱴᱚᱴᱷᱟ ᱠᱚ ᱨᱮ ᱫᱚ ᱚᱱᱠᱱᱟᱜ ᱮᱸᱴᱠᱮᱴᱚᱬᱮ ᱟᱞᱮ ᱜᱮᱛᱚ ᱦᱟᱸᱜ ᱱᱚᱣᱟ ᱠᱚᱨᱮ ᱫᱚᱞᱮ ᱦᱟᱸᱜ ᱟᱹᱛᱩ ᱠᱚ ᱟᱨ ᱱᱚᱣᱟ ᱴᱚᱴᱷᱟ ᱠᱚ ᱪᱟ-ᱪᱟᱞᱟᱣ ᱨᱮ ᱥᱮᱫ ᱟᱝᱜᱤ ᱠᱚᱨᱮ ᱦᱮᱱᱟᱜ ᱞᱮᱭᱟ ᱛᱚ ᱟᱫᱚ ᱚᱱᱠᱟᱱᱟᱜ ᱮᱴᱠᱮ ᱴᱚᱬᱮ ᱠᱚᱫᱚ ᱡᱟ ᱛᱮ ᱵᱟᱝ ᱥᱤᱨᱡᱟᱹᱜ-ᱟ ᱢᱟᱲᱟᱝ ᱠᱷᱚᱱᱟᱜ ᱜᱮ ᱟᱞᱮ ᱫᱚ ᱚᱱᱟ ᱨᱮᱱᱟᱜ ᱫᱚ ᱢᱟᱱᱮ ᱠᱟᱹᱢᱤ ᱦᱚᱨᱟᱞᱮ ᱞᱟᱦᱟ ᱤᱫᱤ ᱠᱮᱫᱟ ᱴᱷᱤᱠᱜᱮᱭᱟ᱾ ᱚᱱᱠᱟ ᱛᱮ ᱥᱟᱱᱛᱟᱲ ᱠᱚᱞᱮ ᱡᱩᱢᱤᱫ ᱠᱟᱱᱟᱞᱮ ᱦᱩᱞ ᱢᱟᱦᱟ ᱠᱚᱞᱮ ᱢᱟᱱᱟᱣᱫᱟ᱾ ᱯᱚᱨᱚᱵᱽ ᱯᱩᱱᱟᱹᱭ ᱠᱚ ᱢᱤᱫ ᱛᱮ ᱢᱮᱥᱟ ᱠᱟᱛᱮᱫ ᱚᱱᱟ ᱠᱚ ᱢᱟᱱᱟᱣ ᱵᱟᱛᱟᱣ ᱦᱩᱭᱩᱜ ᱠᱟᱱᱟ᱾ ᱡᱟᱨ ᱯᱷᱚᱞᱮ ᱫᱚ ᱮᱴᱟᱜ ᱮᱴᱟᱜ ᱠᱚ ᱧᱮᱞᱛᱮ ᱟᱞᱮᱭᱟᱜ ᱪᱮᱛᱟᱱ ᱨᱮ ᱱᱟᱦᱟᱪᱟᱨ ᱥᱮ ᱵᱟᱹᱲᱤᱡ ᱠᱟᱹᱢᱤ ᱫᱚ ᱠᱤᱱᱛᱩ ᱵᱟᱠᱚ ᱨᱤᱠᱟᱹᱭ ᱫᱟᱠᱚ᱾
ᱟᱪᱪᱷᱟ ᱟᱪᱪᱷᱟ, ᱦᱮᱸ ᱱᱚᱜ - ᱚ ᱱᱤᱭᱟᱹ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱡᱮ ᱡᱩᱢᱤᱫ ᱚᱠᱟ ᱢᱮᱱᱟᱜ ᱛᱟᱯᱮᱭᱟ ᱟᱯᱮᱭᱟᱜ ᱚᱱᱟ ᱠᱷᱟᱹᱛᱤᱨ ᱛᱮᱜᱮ ᱦᱟᱸᱜ ᱱᱚᱣᱟ ᱢᱚᱸᱡᱽ ᱨᱮ ᱢᱮᱱᱟᱜ ᱯᱮᱭᱟ᱾ ᱟᱨ ᱡᱟᱦᱟᱸ ᱡᱟᱭᱜᱟ ᱨᱮ ᱡᱩᱫᱤ ᱡᱩᱢᱤᱫ ᱵᱟᱝ ᱛᱟᱦᱮᱱ ᱠᱷᱟᱡ ᱱᱚᱝᱠᱟ ᱱᱟᱦᱟᱪᱟᱨ ᱦᱚᱪᱚᱜ ᱠᱟᱱᱟ ᱠᱚ᱾ ᱡᱮᱞᱮᱠᱟ ᱟᱞᱮ ᱥᱮᱫ ᱨᱮᱦᱚᱸ ᱡᱟᱹᱥᱛᱤ ᱢᱚᱛᱞᱚᱵ ᱦᱚᱲ ᱫᱤᱥᱚᱢ ᱱᱚᱛᱮ ᱥᱟᱱᱛᱟᱲ ᱯᱟᱨᱜᱟᱱᱟ ᱱᱟᱠᱷᱟ ᱛᱚᱵᱮ ᱦᱚᱲᱢᱟ ᱢᱮᱱᱟᱜ ᱠᱚᱜᱮ ᱢᱮᱱᱠᱷᱟᱱ ᱟᱭᱢᱟ ᱦᱚᱲ ᱱᱚᱝᱠᱟ ᱡᱩᱢᱤᱫ ᱵᱟᱹᱱᱩᱜ ᱠᱷᱟᱹᱛᱤᱨ ᱛᱮ ᱱᱚᱝᱠᱟ ᱡᱟᱭᱜᱟ ᱡᱩᱢᱤ ᱠᱚ ᱨᱮᱡ ᱚᱪᱚᱜ ᱠᱟᱱᱟ ᱦᱟᱸᱜ ᱟᱨ ᱫᱚᱞ ᱵᱚᱫᱚᱞᱚᱜ ᱠᱟᱱᱟ ᱠᱚ ᱚᱠᱚᱭ ᱫᱚ ᱫᱤᱠᱩ ᱥᱟᱶ ᱚᱠᱚᱭ ᱫᱚ ᱫᱷᱚᱨᱚᱢᱮ ᱵᱚᱫᱚᱞᱟ ᱥᱮ ᱪᱮᱫ ᱠᱚ ᱠᱷᱟᱹᱛᱤᱨ ᱛᱮ ᱦᱟᱱᱛᱮ ᱱᱟ ᱛᱮ ᱢᱟᱱᱮ ᱡᱚᱛᱚ ᱪᱷᱤᱱ ᱵᱷᱤᱱ ᱪᱟᱵᱟᱜ ᱠᱟᱱᱟ ᱠᱚ ᱱᱮᱛᱟᱨ ᱡᱩᱢᱤᱫ ᱜᱮ ᱵᱟᱹᱱᱩᱜ ᱠᱚᱣᱟ᱾ ᱚᱠᱟ ᱚᱠᱟ ᱡᱟᱭᱜᱟ ᱨᱮ ᱡᱩᱢᱤᱫ ᱵᱟᱹᱱᱩᱜ ᱠᱚᱣᱟ ᱦᱟᱜ ᱚᱱᱟ ᱚᱱᱠᱟ ᱡᱟᱭᱜᱟ ᱨᱮᱫᱚ ᱢᱟᱱᱮ ᱡᱩᱢᱤ ᱡᱟᱭᱜᱟ ᱠᱚ ᱨᱮᱡ ᱚᱪᱚᱜ ᱠᱟᱱᱟ ᱥᱮ ᱟᱭᱢᱟ ᱮᱴᱠᱮᱴᱚᱬᱮ ᱱᱚᱝᱠᱟ ᱥᱤᱨᱡᱚᱱᱚᱜ ᱠᱟᱱᱟ᱾ ᱟᱫᱚ ᱚᱱᱮ ᱤᱧ ᱜᱤᱧ ᱢᱮᱱᱟ ᱱᱚᱣᱟᱧ ᱢᱮᱱᱟ ᱡᱮ ᱟᱵᱚ ᱫᱚ ᱡᱩᱢᱤᱫ ᱫᱚ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ᱾ ᱟᱨ ᱱᱚᱝᱠᱟ ᱟᱯᱮ ᱞᱮᱠᱟ ᱱᱚᱝᱠᱟ ᱡᱩᱢᱤᱫ ᱛᱟᱦᱮᱱ ᱞᱟᱹᱠᱛᱤ ᱠᱟᱱᱟ᱾ ᱟᱨ ᱛᱤᱱᱟᱹᱜ ᱯᱚᱨᱚᱵᱽ ᱯᱩᱱᱟᱹᱭ ᱠᱚ ᱢᱮᱱᱟᱜ ᱛᱟᱵᱚᱱᱟ ᱢᱤᱫ ᱛᱮ ᱠᱚᱨᱟᱣ ᱞᱟᱹᱠᱛᱤ ᱠᱟᱱᱟ ᱦᱟᱜ᱾
ᱟᱨ ᱥᱟᱱᱛᱟᱲ ᱦᱚᱲ ᱦᱚᱯᱚᱱ ᱠᱟᱱᱟ ᱵᱚ ᱟᱵᱚ ᱫᱚ ᱯᱤᱞᱪᱩ ᱦᱟᱲᱟᱢ ᱨᱮᱱ ᱜᱟᱲᱟ ᱠᱟᱱᱟ ᱵᱚ᱾ ᱢᱤᱫᱴᱤᱱ ᱢᱟᱭᱟᱢ ᱜᱮᱞᱵᱟᱨ ᱯᱟᱹᱨᱤᱥ ᱨᱮ ᱢᱮᱱᱟᱜ ᱵᱚᱱ ᱨᱮᱦᱚᱸ ᱢᱮᱱᱠᱷᱟᱱ ᱢᱤᱫᱴᱤᱝ ᱢᱟᱭᱟᱢ ᱛᱮ ᱟᱵᱚ ᱫᱚᱵᱚ ᱜᱟᱲᱦᱟᱣ ᱠᱟᱱᱟ᱾
ᱦᱩᱸ ᱦᱩᱸ
ᱚᱱᱟ ᱛᱮᱜᱮ ᱛᱚ ᱟᱵᱚᱱᱟᱜ ᱟᱹᱨᱤᱪᱟᱹᱞᱤ ᱨᱟᱭᱨᱤᱛ ᱛᱮᱵᱚᱱ ᱨᱚᱲ ᱠᱚᱦᱚᱸ ᱛᱚ ᱢᱤᱫ ᱜᱮᱛᱟ ᱵᱚᱱᱟ᱾ ᱡᱟᱦᱟᱸᱭ ᱡᱟᱦᱟᱸ ᱴᱚᱴᱷᱟ ᱨᱮᱜᱮ ᱢᱮᱱᱟᱜ ᱵᱚᱱᱟ ᱢᱤᱫ ᱨᱟᱦᱟ ᱛᱮᱜᱮ ᱛᱚᱵᱚᱱ ᱨᱚᱲ ᱠᱟᱱᱟ᱾ ᱟᱹᱞᱤᱧᱟᱜ ᱨᱚᱲ ᱟᱵᱤᱱ ᱵᱤᱱ ᱟ ᱟᱴᱠᱟᱨ ᱫᱟᱲᱮᱜ ᱠᱟᱱᱟ ᱟᱹᱵ ᱟᱹᱞᱤᱧ ᱟᱵᱤᱱᱟᱜ ᱨᱚᱲ ᱟᱞᱤᱧ ᱞᱤᱧ ᱟᱴᱠᱟᱨ ᱫᱟᱲᱮᱜ ᱠᱟᱱᱟ ᱚᱱᱟ ᱛᱮᱜᱮ ᱛᱚ ᱟᱵᱚ ᱫᱚ ᱢᱤᱫ ᱥᱩᱛ ᱧᱩᱛᱩᱢ ᱛᱮᱱᱟᱜ ᱵᱚᱱᱟ ᱟᱨ ᱡᱩᱢᱤᱫ ᱜᱮᱛᱚ ᱟᱵᱚᱱᱟᱜ ᱥᱟᱶᱛᱟ ᱨᱮᱭᱟᱜ ᱢᱟ ᱢᱟᱨᱟᱝ ᱫᱟᱲᱮ ᱠᱟᱱᱟ᱾
ᱮᱠᱟᱞ ᱮᱠᱟᱠ ᱦᱮᱸ ᱡᱮᱞᱮᱠᱟ ᱵᱩᱱ ᱥᱤᱨᱡᱟᱹᱣ ᱟᱠᱟᱱᱟ ᱚᱱᱠᱟᱜᱮ ᱟᱵᱚ ᱱᱚᱣᱟ ᱥᱩᱛᱟᱹᱢ ᱨᱮᱵᱚᱱ ᱛᱚᱞ ᱛᱟᱦᱮᱱ ᱢᱟᱦᱟᱜ ᱟᱨ ᱡᱩᱫᱤ ᱱᱚᱣᱟ ᱥᱩᱛᱟᱹᱢ ᱠᱷᱚᱱ ᱵᱚᱱ ᱦᱟᱱᱛᱮ ᱱᱟᱛᱮ ᱞᱮᱱᱠᱷᱟᱡ ᱫᱚ ᱯᱟᱥᱮᱡ ᱮᱴᱟᱜ ᱠᱚᱠᱚ ᱚᱨ ᱟᱫᱮᱨ ᱵᱚᱱᱟ ᱟᱨ ᱪᱷᱤᱱ ᱵᱤᱱ ᱱᱚᱝᱠᱟ ᱠᱚ ᱤᱭᱟᱹ ᱪᱟᱵᱟ ᱵᱚᱱᱟ ᱦᱟᱸᱜ᱾ ᱱᱚᱣᱟ ᱥᱩᱛᱟᱹᱢ ᱱᱚᱣᱟ ᱡᱩᱢᱤᱫ ᱥᱩᱛᱟᱹᱢ ᱚᱱᱟ ᱠᱚ ᱛᱚᱯᱟᱜ ᱛᱟᱵᱚᱱᱟ ᱦᱟᱸᱜ ᱟᱫᱚ ᱱᱚᱣᱟ ᱡᱩᱢᱤᱫ ᱨᱮᱜᱮ ᱛᱟᱦᱮᱱ ᱞᱟᱹᱠᱛᱤ ᱠᱟᱱᱟ ᱦᱟᱸᱜ᱾
ᱱᱚᱣᱟ ᱢᱟ ᱮᱠᱟᱞ ᱥᱟᱹᱨᱤ ᱠᱟᱛᱷᱟ ᱠᱟᱱᱟ ᱥᱮ᱾
ᱦᱩᱸ ᱦᱩᱸ
ᱢᱟᱹᱱᱢᱤᱢ ᱡᱟᱱᱟᱢ ᱠᱟᱱᱟ ᱢᱟᱹᱱᱢᱤ ᱥᱟᱜ ᱥᱟᱶ ᱨᱮ ᱵᱟᱢ ᱛᱟᱦᱮᱸ ᱞᱮᱱᱠᱷᱟᱱ ᱟᱯᱱᱟᱨᱟᱜ ᱚᱞᱚᱜ ᱯᱟᱲᱦᱟᱣ ᱥᱮᱪᱮᱫ ᱥᱮ ᱟᱯᱱᱟᱨᱟᱜ ᱯᱟᱹᱨᱤᱥ, ᱱᱚᱣᱟ ᱠᱚ ᱡᱩᱫᱤ ᱵᱟᱢ ᱩᱯᱨᱩᱢ ᱞᱮᱫᱠᱷᱟᱱ ᱛᱟᱦᱚᱞᱮ ᱟᱢ ᱫᱚ ᱢᱟᱹᱱᱢᱤ ᱦᱩᱭ ᱠᱟᱛᱮ ᱪᱮᱫ ᱦᱩᱭᱱᱟ, ᱥᱮ ᱥᱟᱱᱛᱟᱲ ᱦᱩᱭ ᱠᱟᱛᱮ ᱪᱮᱫ ᱦᱩᱭᱱᱟ ᱮᱠ ᱡᱟᱦᱟᱸ ᱨᱮᱜᱮ ᱡᱟᱦᱟᱸ ᱪᱤᱠᱤ ᱪᱚ ᱢᱮᱱᱠᱷᱟᱱ ᱟᱯᱱᱟᱨᱤᱡ ᱜᱮᱛᱚ ᱵᱚᱭᱦᱟ ᱠᱟᱱᱟᱭ ᱩᱱᱤ ᱫᱚ᱾
ᱦᱸ ᱦᱩᱸ, ᱦᱮᱸ ᱢᱟᱱᱮ ᱪᱮᱫ ᱞᱮᱠᱟ? ᱦᱮᱸ ᱦᱮᱸ, ᱦᱮᱸ ᱢᱟᱱᱮ ᱪᱮᱫ ᱞᱮᱠᱟ ᱥᱤᱨᱡᱚᱱᱤᱭᱟᱹ ᱵᱮᱱᱟᱣ ᱟᱠᱟᱫ ᱢᱮᱭᱟ ᱪᱮᱫ ᱫᱷᱚᱨᱚᱢᱮ ᱮᱢ ᱦᱚᱴᱚ ᱠᱟᱜ ᱢᱮᱭᱟ ᱪᱮᱫ ᱞᱮᱠᱟ ᱯᱟᱹᱨᱤᱥ ᱠᱚ ᱮᱢ ᱦᱚᱴᱚ ᱠᱟᱜ ᱢᱮ ᱚᱱᱠᱟ ᱛᱮᱜᱮ ᱵᱚᱱ ᱛᱟᱦᱮᱱ ᱢᱟ᱾ ᱥᱤᱨᱡᱚᱱᱤᱭᱟᱜ ᱠᱟᱛᱷᱟ ᱠᱚ ᱪᱮᱫᱟᱜ ᱮᱢ ᱤᱭᱟᱹᱭ ᱛᱟᱭᱟ ᱩᱱᱤ ᱡᱟᱦᱟᱸᱭ ᱵᱮᱱᱟᱣ ᱟᱠᱟᱫ ᱢᱮᱭᱟ ᱛᱚ ᱢᱚᱸᱡᱽ ᱛᱮᱜᱮ ᱛᱮᱦᱚᱸ ᱵᱮᱱᱟᱣ ᱟᱠᱟᱫ ᱢᱮᱭᱟ ᱩᱱᱤᱭᱟᱜ ᱢᱚᱸᱡᱽ ᱦᱩᱫᱤᱥ ᱛᱮᱜᱮ ᱛᱚ ᱟᱢ ᱚᱠᱟ ᱡᱟᱹᱛ ᱯᱟᱹᱨᱤᱥ ᱨᱮᱭ ᱫᱚᱦᱚ ᱠᱟᱜ ᱢᱮᱭᱟ ᱛᱚᱵᱮ ᱱᱚᱣᱟ ᱡᱟᱹᱛ ᱯᱟᱹᱨᱤᱥ ᱨᱮᱜᱮ ᱵᱚᱱ ᱛᱟᱦᱮᱸᱱ ᱢᱟᱦᱟᱸᱜ ᱟᱨ ᱦᱟᱸᱱᱛᱮ ᱱᱟᱜ ᱮᱸᱴᱠᱮᱴᱚᱬᱮ ᱱᱚᱝᱠᱟ ᱵᱟᱵᱚᱱ ᱨᱟᱠᱟᱵ ᱱᱟᱦᱟᱜ᱾
ᱮᱠ ᱮᱠᱫᱚᱢ ᱥᱟᱹᱨᱤ ᱠᱟᱛᱷᱟ᱾
ᱦᱩᱸ ᱦᱩᱸ ᱟᱨ ᱮᱥᱮ ᱦᱟᱸᱜ ᱱᱚᱜ-ᱚᱭ ᱢᱩᱪᱟᱹᱫᱚᱜ ᱠᱟᱱ ᱛᱟᱞᱟᱝ ᱦᱟᱸᱜ ᱱᱚᱣᱟ ᱟᱠᱷᱲᱟ ᱢᱟ᱾ ᱛᱚᱵᱮ ᱱᱚᱰᱮ ᱢᱩᱪᱟᱹᱫ ᱚᱠ ᱚᱠᱛᱮ ᱨᱮ ᱡᱟᱦᱟᱸᱱᱟᱜ ᱵᱮᱱ ᱢᱮᱱᱠᱷᱟᱡ ᱥᱮ ᱚᱸᱰᱮ ᱢᱩᱪᱟᱹᱫ ᱦᱩᱭᱩᱜ-ᱟ ᱦᱟᱸᱜ᱾
ᱛᱟᱭᱱᱚᱢ ᱫᱟᱨᱟᱢ ᱟᱨᱦᱚᱸ ᱚᱠᱛᱮ ᱵᱤᱱ ᱧᱟᱢ ᱠᱷᱟᱱ ᱟᱨᱦᱚᱸ ᱮᱴᱟᱜ ᱱᱤᱝᱠᱟᱹᱱᱟᱜ ᱟᱨ ᱴᱚᱯᱤᱠ ᱨᱮᱜᱮ ᱟᱨᱚ ᱨᱚᱯᱚᱲ ᱜᱚᱴᱟ ᱦᱩᱭᱩᱜ-ᱟ ᱴᱷᱤᱠ ᱜᱮᱭᱟ᱾
ᱮᱠᱟᱞ ᱮᱠᱟᱞ ᱴᱷᱤᱠ ᱜᱮᱭᱟ ᱱᱚᱣᱟ ᱞᱤᱧ ᱠᱚᱞ ᱫᱚᱲᱦᱟᱭ ᱫᱟ ᱦᱟᱸᱜ᱾
ᱦᱮᱸ ᱱᱟᱯᱟᱭ ᱜᱮ ᱛᱟᱦᱮᱱ ᱵᱤᱱ ᱦᱮᱸ ᱱᱟᱯᱟᱭ ᱜᱮ ᱛᱟᱦᱮᱱ ᱵᱤᱱ ᱛᱟᱦᱚᱞᱮ᱾ ᱴᱷᱤᱠ ᱜᱮᱭᱟ ᱥᱟᱹᱜᱩᱱ ᱥᱮᱛᱟᱜ,